ᱦᱮᱞᱳ ᱦᱟᱞᱳ
ᱦᱮᱸ ᱞᱟᱹᱭᱫᱟᱹᱧ ᱡᱚᱦᱟᱨ ᱜᱮ
ᱦᱳᱭ ᱡᱚᱦᱟᱨ ᱜᱮ ᱤᱧᱟᱹᱜ ᱨᱚᱲ ᱟᱸᱡᱚᱢᱚᱜ ᱠᱟᱱᱟ ᱴᱷᱤᱠᱼᱴᱷᱟᱠ
ᱦᱮᱸ ᱟᱢᱟᱜ ᱨᱚᱲ ᱥᱟᱱᱛᱟᱲ ᱥᱮᱫ ᱜᱮᱤᱧ ᱟᱸᱡᱚᱢ ᱧᱟᱢ ᱮᱫᱟ ᱟᱢᱦᱚᱸ ᱤᱧᱟᱹᱜ ᱨᱚᱲᱮᱢ ᱟᱸᱡᱚᱢ ᱧᱟᱢ ᱮᱫᱟ
ᱦᱳᱭ ᱢᱚᱸᱡᱽ ᱜᱮ ᱟᱸᱡᱚᱢᱚᱜ ᱠᱟᱱᱟ ᱨᱚᱲ
ᱟᱪᱪᱷᱟ ᱛᱟᱦᱮᱞᱮ ᱟᱞᱟᱝᱟᱜ ᱱᱤᱛᱚᱜ ᱨᱮᱱᱟᱜ ᱜᱟᱞᱢᱟᱨᱟᱣ ᱨᱮᱱᱟᱜ ᱥᱟᱛᱟᱢ ᱫᱚ ᱪᱮᱫ ᱠᱟᱱᱟ
ᱦᱚᱭ ᱱᱤᱛᱚᱜ ᱨᱮᱱᱟᱜ ᱜᱟᱞᱢᱟᱨᱟᱣ ᱨᱮᱭᱟᱜ ᱥᱟᱛᱟᱢ ᱫᱚ ᱛᱟᱦᱚᱞᱮ ᱥᱚᱨᱦᱟᱭ ᱯᱚᱨᱚᱵᱽ ᱦᱩᱭᱩᱜ ᱜᱮᱭᱟ ᱟᱯᱮᱴᱷᱮᱡ
ᱦᱮᱸ ᱟᱞᱮᱥᱮᱱ ᱦᱚᱸ ᱥᱚᱨᱦᱟᱭ ᱯᱚᱨᱚᱵᱽ ᱫᱚ ᱦᱩᱭᱩᱜ ᱜᱮᱭᱟ
ᱛᱟᱦᱮᱞᱮ ᱥᱚᱨᱦᱟᱭ ᱯᱚᱨᱚᱵᱽ ᱤᱫᱤ ᱠᱟᱛᱮᱜ ᱜᱮᱞᱟᱝ ᱜᱟᱞᱢᱟᱨᱟᱣᱟ
ᱱᱟᱯᱟᱭ ᱜᱮ ᱛᱟᱦᱚᱞᱮ
ᱦᱳᱭ
ᱤᱧ ᱜᱮ ᱱᱟᱥᱮᱱᱟᱜ ᱞᱟᱹᱭ ᱞᱮ ᱜᱮ ᱟᱞᱮᱥᱮᱜ ᱚᱠᱟ ᱞᱮᱠᱟ ᱥᱚᱨᱦᱟᱭ ᱞᱮ ᱥᱚᱨᱦᱟᱭᱚᱜ ᱜᱮᱭᱟ
ᱦᱳᱭ ᱦᱳᱭ ᱢᱟ ᱞᱟᱹᱭ ᱢᱮ
ᱟᱭᱢᱟ ᱡᱟᱜᱟ ᱨᱮᱜᱮ ᱟᱭᱢᱟ ᱫᱤᱱ ᱥᱚᱨᱦᱟᱭ ᱫᱚ ᱢᱚᱲᱮ ᱫᱤᱱ ᱠᱚ ᱢᱟᱱᱟᱣ ᱜᱮᱭᱟ ᱢᱮᱱᱠᱷᱟᱱ ᱟᱞᱮᱥᱮᱱ ᱫᱚ ᱯᱮ ᱢᱟᱦᱟᱞᱮ ᱢᱟᱱᱟᱣ ᱜᱮᱭᱟ
ᱚ ᱚᱱᱟ ᱠᱚ ᱢᱟᱦᱟ ᱠᱚᱫᱚ ᱪᱮᱫ ᱪᱮᱫ
ᱚᱱᱟ ᱫᱚ ᱩᱢ ᱢᱟᱦᱟ ᱫᱚᱥᱟᱨ ᱫᱤᱱ ᱫᱚ ᱵᱚᱸᱜᱟ ᱵᱩᱨᱩ ᱟᱨ ᱛᱮᱥᱟᱨ ᱫᱤᱱ ᱫᱚ ᱠᱷᱩᱱᱴᱟᱹᱣ
ᱚ
ᱩᱢᱟ ᱦᱟᱭ ᱦᱚᱜ ᱯᱩᱭᱞᱩ ᱢᱟᱦᱟ ᱡᱟᱦᱟᱸ ᱫᱚ ᱩᱢ ᱢᱟᱦᱟ ᱦᱤᱞᱳᱜ ᱫᱚ ᱥᱟᱱᱟᱢ ᱠᱤᱪᱷᱩ ᱠᱤᱪᱷᱩ ᱜᱚᱡ ᱜᱤᱡ ᱥᱟᱶᱛᱮ ᱟᱨᱚ ᱡᱟᱦᱟᱱ ᱠᱟᱹᱢᱤ ᱠᱟᱹᱥᱱᱤ ᱠᱚ ᱢᱮᱱᱟᱜᱼᱟ ᱚᱱᱟ ᱠᱚ ᱥᱟᱢᱴᱟᱣ ᱜᱮᱭᱟ ᱠᱚ
ᱟᱨ ᱵᱚᱸᱜᱟ ᱵᱩᱨᱩ ᱦᱤᱞᱳᱜ ᱫᱚ ᱡᱟᱦᱟᱸ ᱞᱮᱠᱟ ᱥᱟᱱᱟᱢ ᱦᱚᱲ ᱜᱮᱵᱚᱱ ᱵᱚᱸᱜᱟ ᱵᱩᱨᱩᱭᱟ ᱚᱱᱠᱟᱜᱮ ᱵᱚᱸᱜᱟ ᱵᱩᱨᱩ ᱨᱮᱱᱟᱜ ᱠᱟᱹᱢᱤ ᱪᱟᱜᱼᱟ ᱥᱟᱶᱛᱮ ᱯᱩᱭᱞᱩ ᱢᱟᱦᱟ ᱠᱷᱚᱱ ᱜᱮ ᱟᱞᱮ ᱨᱮᱫᱚ ᱟᱞᱮ ᱟᱹᱛᱩ ᱠᱷᱚᱱ ᱫᱚ ᱠᱩᱲᱤ ᱜᱤᱫᱽᱨᱟᱹ ᱠᱚᱫᱚ ᱮᱱᱮᱡ ᱠᱚ ᱪᱟᱜ ᱜᱮᱭᱟ ᱥᱟᱲᱯᱟ ᱮᱱᱮᱡ ᱯᱮ ᱢᱟᱦᱟ ᱠᱚ ᱪᱟᱜᱼᱟ ᱦᱮᱸ ᱟᱨ ᱢᱩᱪᱟᱹᱫ ᱨᱮ ᱠᱷᱩᱱᱴᱟᱹᱣ ᱠᱷᱩᱱᱴᱟᱹᱣ ᱨᱮᱦᱚᱸ ᱚᱱᱠᱟ ᱜᱮ ᱵᱚᱸᱜᱟ ᱠᱟᱹᱢᱤ ᱠᱚᱣᱟ ᱠᱚ ᱜᱩᱴᱤᱭᱟᱹᱣ ᱠᱟᱛᱮ ᱥᱟᱶᱛᱮ ᱠᱤᱪᱷᱩ ᱵᱚᱸᱜᱟ ᱵᱩᱨᱩ ᱜᱩᱴᱤᱭᱟᱹᱣ ᱠᱟᱛᱮ ᱠᱩᱲᱤ ᱠᱚᱫᱚ ᱥᱟᱲᱯᱟ ᱮᱱᱮᱡ ᱠᱚ ᱪᱟᱜᱼᱟ ᱟᱨ ᱥᱟᱨᱯᱟ ᱠᱷᱚᱱ ᱨᱩᱣᱟᱹᱲ ᱦᱮᱡ ᱠᱟᱛᱮᱜ ᱛᱟᱨᱟᱥᱤᱧ ᱵᱮᱲᱟ ᱢᱤᱫᱴᱟᱝ ᱫᱚ ᱠᱷᱩᱱᱴᱟᱹᱣ ᱦᱩᱭᱩᱜᱼᱟ ᱡᱟᱦᱟᱸ ᱨᱮᱫᱚ ᱰᱟᱝᱨᱤ ᱠᱚ ᱮᱱᱮᱡᱮᱭᱟ ᱚᱱᱠᱟ ᱠᱟᱛᱮᱜ ᱱᱚᱣᱟ ᱢᱟᱦᱟ ᱫᱚᱞᱮ ᱢᱮᱴᱷᱟᱣ ᱜᱮᱭᱟ᱾ ᱟᱹᱰᱤ ᱦᱩᱰᱤᱧ ᱢᱟᱪᱷᱟ ᱤᱧ ᱞᱟᱹᱭ ᱠᱮᱫᱟ᱾ ᱛᱟᱦᱚᱞᱮ ᱟᱯᱮ ᱥᱮᱫ ᱦᱚᱸ ᱚᱠᱟᱮ ᱞᱮᱠᱟ ᱠᱚ ᱢᱟᱱᱟᱣ ᱜᱮᱭᱟ ᱱᱟᱥᱮᱱᱟᱜ ᱞᱟᱹᱭ ᱥᱟᱰᱮ ᱤᱧ ᱢᱮ?
ᱟᱞᱮ ᱥᱮᱫ ᱫᱚ ᱥᱚᱨᱟᱭ ᱯᱚᱨᱚᱵᱽ ᱫᱚ ᱚᱱᱠᱟ ᱞᱮᱠᱟ ᱢᱚᱬᱮ ᱢᱟᱦᱟ ᱨᱮᱭᱟᱜ ᱠᱚ ᱞᱟᱹᱭᱟ᱾ ᱢᱟᱱᱟᱣ ᱦᱩᱭᱩᱜ ᱠᱟᱱ ᱛᱟᱦᱮᱸᱫ ᱥᱮᱫᱟᱭ ᱫᱚ ᱟᱫᱚ ᱱᱮᱛᱟᱨ ᱫᱚ ᱧᱮᱞᱚᱜ ᱠᱟᱱᱟ ᱢᱚᱬᱮ ᱢᱟᱦᱟ ᱨᱮᱭᱟᱜ ᱫᱚ ᱢᱟᱱᱟᱣ ᱫᱚ ᱵᱟᱝ ᱦᱩᱭᱩᱜ‌ ᱠᱟᱱᱟ᱾ ᱯᱩᱱ ᱢᱟᱦᱟ ᱡᱟᱦᱟᱸ ᱠᱚᱞᱮ ᱢᱟᱱᱟᱣ ᱫᱟ ᱟᱞᱮ ᱫᱚ
ᱟᱪᱪᱷᱟ
ᱯᱩᱱ ᱢᱟᱦᱟ ᱜᱮ ᱢᱟᱱᱟᱣ ᱦᱩᱭᱩᱜ ᱠᱟᱱᱟ᱾ ᱡᱟᱦᱟᱸ ᱫᱚ ᱯᱚᱭᱞᱳ ᱢᱟᱦᱟ ᱫᱚ ᱦᱩᱭᱩᱜ ᱠᱟᱱᱟ ᱩᱢ ᱢᱟᱦᱟ᱾ ᱛᱟᱨ ᱯᱚᱨᱮ ᱚᱱᱮ ᱵᱚᱸᱜᱟᱭ ᱢᱟᱦᱟ ᱡᱟᱦᱟᱸ ᱫᱚ᱾
ᱦᱩᱻ
ᱫᱚᱥᱟᱨ ᱢᱟᱦᱟ ᱫᱚ ᱛᱟᱨ ᱛᱮᱥᱟᱨᱟᱜ ᱫᱚ ᱠᱷᱩᱱᱴᱟᱹᱣ ᱢᱟᱦᱟ ᱟᱨ ᱯᱩᱱᱟᱜ ᱫᱚ ᱚᱱᱮ ᱡᱟᱞᱮ ᱢᱟᱦᱟ ᱡᱟᱦᱟᱸ ᱚᱱᱟ‍᱾
ᱟᱪᱪᱷᱟ᱾
ᱚᱱᱟ ᱠᱚ ᱢᱟᱦᱟ ᱜᱮ ᱦᱩᱭᱩᱜ ᱠᱟᱱᱟ ᱟᱫᱚ ᱩᱢ ᱢᱟᱦᱟ ᱦᱤᱞᱳᱜ ᱫᱚ ᱟᱨ ᱱᱚᱣᱟ ᱠᱚ ᱠᱟᱹᱢᱤ ᱦᱩᱭᱩᱜ ᱠᱟᱱᱟ ᱟᱞᱮ ᱴᱷᱮᱡ ᱫᱚ ᱩᱢ ᱢᱟᱦᱟ ᱫᱚ ᱥᱚᱨᱦᱟᱭ ᱯᱚᱨᱚᱵᱽ ᱨᱮᱱᱟᱜ ᱡᱟᱦᱟᱸ ᱮᱛᱚᱦᱚᱵ ᱢᱟᱦᱟ ᱠᱟᱱᱟ᱾
ᱦᱮᱸ
ᱩᱢ ᱢᱮᱱᱫᱚ ᱡᱟᱦᱟᱸ ᱚᱱᱮ ᱞᱩᱜᱽᱲᱤ ᱞᱟᱯ ᱛᱚᱠ ᱠᱚ ᱥᱟᱯᱷᱟ ᱵᱟᱲᱟ ᱦᱩᱭᱩᱜ ᱠᱟᱱᱟ ᱚᱱᱟ ᱠᱚ ᱦᱩᱭᱩᱜ ᱜᱮᱭᱟ ᱥᱮᱫᱤᱱ ᱫᱚ ᱟᱨ ᱚᱲᱟᱜ ᱨᱮᱱ ᱠᱩᱲᱤ ᱦᱚᱯᱚᱱ ᱠᱚᱫᱚ ᱚᱲᱟᱜ ᱫᱩᱣᱟᱹᱨ ᱠᱚ ᱜᱮᱡ ᱜᱩᱨᱤᱡᱟ ᱩᱢ ᱢᱟᱦᱟ ᱦᱤᱞᱳᱜ ᱫᱚ ᱮᱱᱛᱮ ᱜᱮᱡ ᱜᱩᱨᱤᱡ ᱠᱟᱛᱮ ᱛᱟᱨᱯᱚᱨᱮ ᱠᱚᱲᱟ ᱦᱚᱯᱚᱱ ᱠᱚᱫᱚ ᱦᱟᱱᱮ ᱜᱚᱴ ᱴᱟᱹᱰᱤ ᱠᱚ ᱪᱟᱞᱟᱜ ᱜᱮᱭᱟ ᱜᱚᱴ ᱴᱟᱹᱰᱤ ᱨᱮ ᱚᱱᱮ ᱜᱚᱴ ᱵᱚᱸᱜᱟ ᱦᱩᱭᱩᱜ ᱜᱮᱭᱟ ᱥᱮᱫᱤᱱ ᱫᱚ ᱩᱢ ᱢᱟᱦᱟ ᱦᱤᱞᱚᱜ ᱫᱚ᱾ ᱚᱱᱟ ᱟᱹᱛᱩ ᱠᱷᱚᱡ ᱵᱟᱨᱦᱮ ᱨᱮ ᱡᱟᱦᱟᱸ᱾ ᱦᱳᱭ ᱚᱱᱠᱟ ᱠᱟᱛᱮᱫ ᱜᱮ ᱫᱤᱭᱮ ᱚᱸᱰᱮ ᱜᱚᱴ ᱴᱟᱹᱰᱤ ᱨᱮ ᱚᱱᱮ ᱡᱟᱦᱟᱸᱭ ᱥᱤᱢ ᱠᱚ ᱜᱚᱰᱮᱛᱮ ᱟᱛᱩ ᱚᱲᱟᱜ ᱨᱮ ᱡᱟᱦᱟᱸᱭ ᱡᱟᱣᱨᱟᱭᱮᱫ ᱠᱚᱫᱚ ᱩᱱᱠᱩ ᱠᱚ ᱚᱸᱰᱮ ᱵᱚᱸᱜᱟ ᱵᱩᱨᱩ ᱦᱩᱭᱩᱜ ᱠᱟᱱᱟ ᱡᱟᱣᱨᱟ ᱠᱟᱛᱮᱫ ᱱᱟᱭᱠᱮᱭ ᱵᱚᱸᱜᱟᱭᱮᱫ ᱠᱟᱱᱟ ᱚᱱᱠᱟ ᱠᱟᱛᱮᱜ ᱜᱮ ᱯᱟᱨᱚᱢᱚᱜ ᱠᱟᱱᱟ ᱫᱤᱭᱮ ᱚᱸᱰᱮ ᱡᱟᱦᱟᱸ ᱚᱱᱮ ᱥᱤᱢ ᱠᱚ ᱢᱟᱱᱮ ᱠᱷᱤᱪᱩᱲᱤ ᱮ ᱠᱚᱣᱟ᱾ ᱡᱟ ᱥᱚᱲᱮᱭ ᱫᱟᱠᱚ ᱟᱫᱚ ᱚᱱᱟ ᱫᱚ ᱟᱛᱩ ᱨᱮᱱ᱾ ᱥᱟᱱᱟᱢ ᱦᱚᱲ ᱜᱮᱠᱚ ᱮᱢᱟ ᱠᱚᱣᱟ ᱠᱤᱱᱛᱩ ᱟᱞᱮ ᱴᱷᱮᱡ ᱫᱚ ᱚᱱᱠᱟ ᱧᱮᱞᱚᱜ ᱠᱟᱱᱟ ᱢᱟᱱᱮ ᱜᱤᱫᱽᱨᱟᱹ ᱯᱤᱫᱽᱨᱟᱹ ᱫᱟᱹᱭᱼ ᱫᱟᱫᱟ ᱡᱷᱚᱛᱚ ᱦᱚᱲ ᱜᱮ᱾ ᱢᱟᱱᱮ ᱜᱚᱴ ᱴᱟᱹᱰᱤ ᱨᱮᱫᱚ ᱵᱟᱵᱟ ᱦᱚᱲ ᱠᱚ ᱡᱚᱢ ᱠᱟᱛᱮᱫ ᱡᱟᱦᱟᱸ ᱥᱟᱨᱮᱡᱚᱜᱼᱟ ᱚᱱᱟ ᱫᱚ ᱟᱹᱛᱩ ᱛᱮᱠᱚ ᱟᱹᱜᱩᱭᱟ ᱫᱤᱭᱮ ᱚᱱᱟ ᱫᱚ᱾ ᱟᱹᱛᱩ ᱨᱮ ᱚᱱᱟ ᱡᱚᱢ ᱦᱩᱭᱩᱜ ᱛᱟᱦᱮᱸᱜ ᱥᱚᱨᱦᱟᱭ ᱯᱚᱨᱚᱵᱽ ᱨᱮᱫᱚ ᱩᱢ ᱢᱟᱦᱟ ᱦᱤᱞᱳᱜ ᱫᱚ᱾ ᱚᱱᱠᱟ ᱠᱟᱱᱟ
ᱡᱟᱦᱟᱸᱥᱮᱫ ᱡᱟᱦᱟᱸ ᱞᱮᱠᱟᱢ ᱞᱟᱹᱭ ᱠᱮᱫᱟ᱾ ᱟᱞᱮ ᱥᱮᱫ ᱫᱚ ᱱᱚᱝᱠᱟ ᱵᱟᱹᱧ ᱟᱸᱡᱚᱢ ᱫᱟᱫᱟ ᱱᱚᱝᱠᱟ ᱫᱚ᱾ ᱵᱟᱠᱚ ᱠᱚᱨᱟᱣ ᱠᱟᱫᱟ ᱠᱚᱱᱳ ᱫᱤᱱ ᱦᱚ
ᱦᱚᱸ
ᱟᱹᱰᱤ ᱵᱷᱟᱹᱜᱤᱧ ᱵᱩᱡᱷᱟᱹᱣ ᱠᱮᱫᱟ ᱟᱸᱡᱚᱢ ᱠᱟᱛᱮ ᱦᱚ
ᱦᱳᱭ ᱦᱮᱸ ᱟᱨ ᱚᱱᱟ ᱡᱟᱦᱟᱸ ᱵᱚᱸᱜᱟ ᱢᱟᱦᱟ ᱫᱚ ᱡᱟᱦᱟᱸ ᱥᱟᱨ ᱫᱤ ᱢᱟᱦᱟ ᱵᱚᱸᱜᱟ ᱢᱟᱦᱟ ᱡᱟᱦᱟᱸ ᱞᱟᱹᱭᱟᱹᱚᱜ ᱠᱟᱱᱟ ᱚᱱᱟ ᱫᱚ ᱥᱚᱨᱦᱟᱭ ᱯᱚᱨᱚᱵᱽ ᱨᱮᱭᱟᱜ ᱫᱚᱥᱟᱨ ᱢᱟᱦᱟ ᱠᱟᱱᱟ᱾ ᱱᱚᱣᱟ ᱫᱚ ᱚᱲᱟᱜ ᱨᱮ ᱟᱹᱯᱟᱱ ᱟᱹᱯᱤᱱ ᱠᱚ ᱵᱚᱸᱜᱟ ᱵᱩᱨᱩᱭᱟ ᱜᱷᱟᱨᱚᱸᱡᱽ ᱨᱮᱭᱟᱜ ᱡᱟᱦᱟᱸ ᱵᱚᱸᱜᱟ ᱵᱩᱨᱩ ᱠᱟᱱᱟ᱾ ᱟᱨ ᱚᱲᱟᱜ ᱵᱚᱸᱜᱟ ᱫᱚ ᱦᱩᱭᱩᱜ ᱠᱟᱱᱟ ᱡᱮ ᱚᱲᱟᱜ ᱨᱮᱱ ᱱᱟᱭᱠᱮ ᱡᱟᱦᱟᱸᱭ ᱚᱲᱟᱜ ᱨᱮᱱ ᱢᱩᱬᱩᱫ ᱦᱚᱲ ᱡᱟᱦᱟᱸᱭ ᱢᱟᱨᱟᱝ ᱦᱚᱲ ᱩᱱᱤᱭ ᱵᱚᱸᱜᱟ ᱵᱩᱨᱩᱭᱟ ᱤᱱ ᱦᱤᱞᱳᱜ ᱫᱚ ᱟᱫᱚ ᱚᱱᱟ ᱵᱚᱸᱜᱟ ᱦᱮᱸ ᱚᱱᱟ ᱵᱚᱸᱜᱟ ᱵᱩᱨᱩ ᱨᱮᱫᱚ ᱚᱠᱚᱭ ᱠᱚᱫᱚ ᱥᱤᱢ ᱥᱩᱠᱨᱤ ᱫᱟᱲᱮ ᱠᱚ ᱞᱟᱜᱟᱣ ᱠᱚᱣᱟ ᱚᱲᱟᱜ ᱨᱮᱜᱮ ᱮᱚᱱᱛᱮ ᱜᱚᱲᱟ ᱵᱚᱸᱜᱟ ᱨᱮ ᱡᱟᱦᱟᱸ ᱦᱮᱸ ᱵᱟᱝ ᱱᱚᱝᱠᱟ ᱠᱟᱛᱮᱜ ᱜᱮ ᱚᱱᱟ ᱢᱟᱦᱟ ᱦᱚᱸ ᱵᱚᱸᱜᱟ ᱢᱟᱦᱟ ᱦᱚᱸ ᱯᱟᱨᱚᱢᱚᱜ ᱠᱟᱱᱟ ᱛᱟᱨᱯᱚᱨᱮ ᱩᱱᱠᱩ ᱢᱤᱥᱨᱟ ᱦᱚᱯᱚᱱ ᱮᱨᱟ ᱚᱱᱟ ᱥᱚᱨᱦᱟᱭ ᱯᱚᱨᱚᱵᱽ ᱨᱮᱫᱚ ᱡᱟᱦᱟᱸᱭ ᱱᱮᱣᱛᱟ ᱟᱹᱜᱩ ᱦᱩᱭᱩᱜ ᱠᱟᱱᱟ ᱟᱫᱚ ᱚᱱᱟ ᱵᱚᱸᱜᱟᱭ ᱢᱟᱦᱟ ᱦᱤᱞᱳᱜ ᱜᱮ ᱯᱤᱴᱷᱟᱹ ᱞᱟᱴᱷᱟ ᱡᱟᱦᱟᱸ ᱯᱟᱛᱲᱟ ᱯᱤᱴᱷᱟᱹ ᱟᱵᱚ ᱥᱟᱱᱛᱟᱲ ᱥᱚᱢᱟᱡᱽ ᱨᱮ ᱢᱮᱱᱟᱜᱼᱟ ᱮᱱᱛᱮ
ᱦᱮ
ᱚᱱᱟ ᱯᱟᱛᱲᱟ ᱯᱤᱴᱷᱟᱹ ᱫᱟᱠᱟ ᱩᱛᱩ ᱡᱚᱢ
ᱦᱮ
ᱚᱱᱟ ᱠᱚᱜᱮ ᱡᱚᱢ ᱵᱟᱲᱟ ᱜᱮ ᱦᱩᱭᱩᱜ ᱠᱟᱱᱟ ᱩᱱ ᱦᱤᱞᱚᱜ ᱫᱚ ᱟᱨ ᱥᱟᱶᱛᱮ ᱮᱱᱮᱡ ᱥᱮᱨᱮᱧ ᱢᱟ ᱦᱩᱭᱩᱜ ᱠᱟᱱᱜᱮ ᱥᱮᱫᱤᱱ ᱦᱚᱸ ᱦᱩᱭᱩᱜ ᱜᱮᱭᱟ
ᱮᱱᱮᱡ ᱥᱮᱨᱮᱧ ᱫᱚ ᱛᱟᱦᱮᱱ ᱛᱟᱵᱚᱱ ᱜᱮᱭᱟ ᱱᱚᱣᱟ ᱫᱚ
ᱦᱮᱸ ᱦᱮᱸ ᱦᱮᱸ ᱦᱮᱸ
ᱛᱟᱦᱚᱞᱮ ᱞᱟᱹᱭ ᱜᱟᱱᱚᱜᱼᱟ ᱞᱟᱹᱭ ᱜᱟᱱᱚᱜᱼᱟ ᱞᱟᱹᱭᱟᱠᱚ ᱥᱚᱨᱦᱟᱭ ᱫᱚ ᱦᱟᱹᱛᱤ ᱞᱮᱠᱟᱱ ᱯᱚᱨᱚᱵᱽ ᱠᱟᱱᱟ ᱢᱮᱱᱠᱷᱟᱱ ᱡᱟᱦᱟᱸ ᱞᱮᱠᱟ ᱟᱢ ᱢᱟᱢ ᱞᱟᱹᱭ ᱥᱟᱰᱮᱭᱟᱫᱤᱧᱟ ᱥᱟᱹᱨᱤᱜᱮ ᱦᱟᱹᱛᱤ ᱞᱮ ᱞᱮᱠᱟ ᱜᱮᱵᱚᱱ ᱢᱟᱱᱟᱣ ᱢᱟᱱᱟᱣ ᱜᱮᱭᱟ ᱟᱵᱚ ᱦᱚᱸ
ᱦᱳᱭ ᱦᱳᱭ
ᱯᱮᱲᱟ ᱯᱟᱹᱲᱦᱟᱹ ᱠᱷᱚᱱ ᱮᱦᱚᱵ ᱠᱟᱛᱮᱫ ᱡᱟᱦᱟᱸᱭ ᱫᱤᱫᱤ ᱛᱟᱠᱚ ᱥᱮ ᱠᱩᱢᱟᱹᱝ ᱛᱟᱠᱚ ᱥᱮ ᱛᱮᱭᱟᱝ ᱛᱟᱠᱚ ᱩᱱᱠᱩ ᱦᱚᱸᱵᱚᱱ ᱞᱟᱹᱭ ᱥᱟᱰᱮᱭᱟᱠᱚᱜᱮᱭᱟ ᱡᱮ ᱱᱚᱣᱟ ᱥᱚᱨᱦᱟᱭ ᱞᱮᱠᱟᱱ ᱯᱚᱨᱚᱵᱽ ᱦᱤᱡᱩᱜ ᱛᱟᱵᱚᱱ ᱯᱮ
ᱦᱮᱸ
ᱟᱞᱮᱥᱮᱜ ᱦᱚᱸ ᱱᱚᱝᱠ ᱜᱮ ᱠᱤᱪᱷᱩ ᱡᱤᱱᱤᱥ ᱦᱩᱭᱩᱜ ᱜᱮᱭᱟ ᱟᱯᱮ ᱞᱮᱠᱟᱜᱮ ᱟᱨ ᱠᱤᱪᱷᱩ ᱫᱚ ᱵᱟᱝᱜᱮ ᱡᱟᱦᱟᱸ ᱫᱚ ᱤᱧᱦᱚᱸ ᱱᱟᱣᱟ ᱜᱤᱧ ᱵᱟᱨᱟᱭ ᱠᱮᱫᱟ ᱵᱟᱹᱧ ᱵᱟᱨᱟᱭ
ᱦᱮᱸ ᱮᱸ ᱦᱮᱸ ᱛᱟᱨᱯᱚᱨᱮ ᱱᱚᱣᱟ ᱥᱚᱨᱦᱟᱭ ᱯᱚᱨᱚᱵᱽ ᱫᱚ ᱟᱵᱚ ᱦᱚᱲ ᱦᱚᱯᱚᱱ ᱠᱚᱣᱟᱜ ᱦᱚᱸ ᱢᱟᱨᱟᱝ ᱯᱚᱨᱚᱵᱽ ᱠᱟᱱᱟ ᱟᱨ ᱚᱱᱟ ᱥᱟᱶᱛᱮ ᱜᱟᱹᱭ ᱰᱟᱝᱨᱟ ᱠᱚᱣᱟᱜ ᱞᱟᱸᱜᱟ ᱯᱷᱟᱨᱱᱟ ᱞᱟᱹᱜᱤᱫ ᱯᱚᱨᱚᱵᱽ ᱦᱚᱸ ᱠᱟᱱᱟ ᱱᱚᱣᱟ ᱨᱮᱫᱚ ᱜᱟᱹᱭ ᱰᱟᱝᱨᱟ ᱠᱚᱦᱚᱸ ᱵᱚᱱ ᱪᱩᱢᱟᱹᱲᱟ ᱠᱚᱣᱟ ᱥᱩᱱᱩᱢ ᱥᱤᱫᱩᱨ ᱵᱚᱱ ᱚᱡᱚᱜ ᱟᱠ ᱠᱚᱜᱮᱭᱟ ᱥᱩᱱᱩᱢ ᱠᱚ ᱚᱱᱟ ᱥᱚᱨᱦᱟᱭ ᱯᱚᱨᱚᱵᱽ ᱨᱮᱜᱮ ᱚᱱᱛᱮ ᱟᱞ ᱥᱮᱫ ᱫᱚ ᱚᱱᱠᱟ ᱦᱩᱭᱩᱜ ᱛᱟᱦᱮᱱ
ᱟᱞᱮ ᱥᱮᱫ ᱦᱚᱸ ᱦᱩᱭᱩᱜ ᱜᱮᱭᱟ ᱱᱤᱛᱚᱜ ᱦᱚᱸ ᱱᱚᱣᱟ ᱡᱟᱦᱟᱸᱟᱢ ᱞᱟᱹᱭ ᱠᱮᱫᱟ ᱜᱟᱹᱭ ᱰᱟᱝᱨᱟ ᱯᱩᱨᱟᱹ ᱛᱩᱯᱳ ᱯᱷᱟᱨᱪᱟ ᱠᱟᱛᱮ ᱥᱩᱱᱩᱢ ᱠᱚ
ᱦᱳᱭ ᱦᱳᱭ ᱛᱟᱨᱯᱚᱨᱮ ᱚᱱᱮ ᱪᱷᱟᱴᱠᱟ ᱨᱟᱪᱟ ᱠᱚᱨᱮᱜ ᱦᱚᱞᱚᱝ ᱛᱮ ᱟᱞᱯᱚᱱᱟ ᱦᱩᱭᱩᱜ ᱜᱮᱭᱟ ᱟᱯᱮ ᱥᱮᱫ ᱡᱟᱦᱟᱸ ᱠᱚ ᱚᱞ ᱫᱚ ᱢᱟᱱᱮ ᱢᱤᱫᱴᱟᱝ ᱪᱮᱫ ᱱᱟᱹᱲᱤ ᱠᱚ ᱟᱹᱜᱩᱭᱟ ᱚᱱᱟᱛᱮ ᱚᱞ ᱦᱩᱭᱩᱜ ᱚᱞ ᱠᱮᱭᱟ ᱯᱮ
ᱦᱮᱸ ᱚᱞ ᱵᱟᱲᱟ ᱛᱟᱦᱮ ᱫᱩᱨ ᱠᱚᱨᱮ ᱵᱚᱞᱮ ᱪᱷᱤᱯᱪᱷᱟᱠ ᱪᱷᱤᱯᱪᱷᱟᱯ ᱱᱚᱝᱠᱟ ᱠᱤᱪᱷᱩ ᱮᱢ ᱦᱩᱭ ᱟᱠᱟᱱᱟ ᱪᱤᱱᱦᱟᱹᱣ ᱠᱚᱯᱮ
ᱦᱳᱭ ᱚᱱᱟ ᱫᱚ ᱵᱚᱸᱜᱟ ᱢᱟᱦᱟ ᱦᱤᱞᱳᱜ ᱜᱮ ᱟᱞᱮ ᱫᱚᱞᱮ ᱠᱚᱨᱟᱣ ᱜᱮᱭᱟ ᱚᱱᱟ ᱫᱚ ᱟᱞᱯᱚᱱᱟ ᱫᱚ ᱛᱟᱨᱯᱚᱨᱮ ᱚᱱᱠᱟ ᱜᱮ ᱠᱷᱩᱱᱴᱟᱹᱣ ᱢᱟᱦᱟ ᱫᱚ ᱡᱟᱦᱟᱸ ᱯᱚᱨᱚᱵᱽ ᱨᱮᱭᱟᱜ ᱛᱮᱥᱟᱨ ᱢᱟᱦᱟ ᱚᱱᱟ ᱨᱮᱫᱚ ᱜᱟᱹᱭ ᱰᱟᱝᱨᱟ ᱠᱷᱩᱱᱴᱟᱹᱣ ᱠᱚ ᱦᱩᱭᱩᱜ ᱠᱟᱱᱟ ᱟᱞᱮᱥᱮᱫ ᱫᱚ ᱰᱟᱹᱝᱨᱤ ᱜᱮᱠᱚ ᱠᱷᱩᱱᱴᱟᱹᱣ ᱠᱚᱣᱟᱜ ᱢᱟᱱᱮ ᱚᱱᱟ ᱠᱩᱞᱦᱤ ᱱᱮᱛᱟᱨ ᱫᱚ ᱰᱷᱟᱞᱟᱭ ᱦᱩᱭ ᱟᱠᱟᱱ ᱛᱮ ᱠᱷᱩᱱᱴᱟᱹᱣ ᱠᱚᱫᱚ ᱦᱟᱸᱜ ᱪᱟᱵᱟ ᱦᱟᱛᱟᱲ ᱟᱠᱟᱱᱟ ᱵᱟᱠᱷᱟᱡ ᱞᱟᱦᱟ ᱞᱟᱦᱟ ᱫᱚᱠᱚ ᱠᱷᱩᱱᱴᱟᱹᱣ ᱵᱟᱲᱟᱭᱮᱫ ᱠᱚ ᱛᱟᱦᱮᱸᱫ ᱜᱮ
ᱟᱪᱪᱷᱟ ᱱᱚᱝᱠᱟ ᱜᱮ ᱟᱥᱛᱮ ᱟᱥᱛᱮ ᱟᱛᱩ ᱴᱚᱞᱟ ᱠᱚᱨᱮ ᱡᱟᱦᱟᱸ ᱡᱟᱦᱟᱸ ᱢᱤᱫᱴᱟᱝ ᱛᱟᱦᱮᱸ ᱠᱟᱱᱟ ᱯᱩᱨᱟᱹ ᱱᱚᱣᱟ ᱫᱚ ᱮᱱᱮᱡ ᱮᱱᱮᱡ ᱡᱚᱝ ᱞᱟᱹᱜᱤᱫ ᱢᱤᱫᱴᱟᱝ ᱡᱟᱭᱜᱟ ᱢᱮᱱᱠᱷᱟᱱ ᱱᱤᱛᱚᱜ ᱫᱚ ᱚᱲᱟᱜ ᱫᱩᱣᱟᱹᱨ ᱠᱚ ᱵᱮᱱᱟᱣ ᱥᱟᱹᱛ ᱪᱟᱵᱟ ᱠᱮᱫ ᱠᱷᱟᱱᱮ ᱵᱟᱹᱭ ᱵᱟᱹᱭᱛᱮ ᱛᱮ ᱚᱱᱟ ᱡᱟᱭᱜᱟ ᱠᱚᱦᱚᱸ ᱟᱫ ᱪᱟᱵᱟᱭᱮᱱᱟ ᱠᱤᱪᱷᱩᱠ ᱛᱟᱦᱮᱱ ᱜᱮᱭᱟ ᱟᱫᱚ
ᱟᱫᱚ ᱰᱷᱟᱞᱟᱭ ᱨᱟᱥᱛᱟ ᱨᱮᱫᱚ ᱠᱷᱩᱱᱴᱤ ᱠᱚᱦᱚᱸ ᱛᱚ ᱵᱤᱫ ᱫᱚ ᱵᱟᱝ ᱜᱟᱱᱚᱜ ᱠᱟᱱᱟ ᱥᱮ ᱟᱫᱚ ᱚᱱᱟ ᱦᱚᱛᱮᱡ ᱛᱮᱦᱚᱸ ᱚᱱᱟ ᱠᱚᱫᱚ ᱪᱟᱵᱟᱜ ᱠᱟᱱᱟ ᱟᱫᱚ ᱡᱟᱦᱟᱸᱭ ᱠᱚᱣᱟᱜ ᱚᱱᱠᱟ ᱞᱮᱠᱟ ᱡᱟᱭᱜᱟ ᱢᱮᱱᱟᱜᱼᱟ ᱠᱷᱟᱹᱨᱟᱹᱭ ᱵᱟᱲᱜᱮ ᱚᱱᱟ ᱠᱚᱨᱮ ᱦᱚᱸᱠᱚ ᱠᱷᱩᱱᱼᱼ ᱴᱟᱹᱣ ᱫᱚ ᱦᱩᱭᱩᱜ ᱠᱟᱱ ᱜᱮᱭᱟ
ᱦᱮᱸ ᱚᱱᱠᱟ ᱜᱮ᱾
ᱦᱮᱸ ᱟᱫᱚ ᱠᱷᱩᱱᱴᱟᱹᱣ ᱢᱟᱦᱟ ᱨᱮᱭᱟᱜ ᱦᱤᱞᱳᱜ ᱦᱚᱸ ᱮᱱᱮᱡ ᱥᱮᱨᱮᱧ ᱫᱚ ᱦᱩᱭᱩᱜ ᱠᱟᱱ ᱜᱮᱭᱟ ᱢᱟᱱᱮ ᱥᱚᱨᱦᱟᱭ ᱯᱚᱨᱚᱵᱽ ᱨᱮᱫᱚ ᱞᱟᱹᱭᱟᱠᱚ ᱢᱚᱬᱮ ᱥᱤᱧ ᱢᱚᱬᱮ ᱧᱤᱫᱟᱹ ᱠᱚ ᱮᱱᱮᱡ ᱥᱮᱨᱮᱧ ᱟᱫᱚ ᱮᱱᱮᱡ ᱥᱮᱨᱮᱧ ᱫᱚ ᱱᱚᱶᱟ ᱠᱷᱩᱱᱼᱼ ᱴᱟᱹᱣ ᱢᱟᱦᱟ ᱨᱮᱦᱚᱸ ᱦᱩᱭᱩᱜ ᱠᱟᱱ ᱜᱮᱭᱟ ᱟᱫᱚ ᱢᱚᱬᱮ ᱥᱤᱧ ᱢᱚᱬᱮ ᱧᱤᱫᱟᱹ ᱫᱚ ᱵᱟᱝᱠᱚ ᱢᱟᱱᱟᱣᱭᱮᱫ ᱠᱟᱱ ᱜᱮᱭᱟ ᱱᱮᱛᱟᱨ ᱫᱚ ᱚᱱᱠᱟ ᱞᱮᱠᱟ ᱫᱚ
ᱦᱮᱸ
ᱦᱮᱸ
ᱟᱨᱦᱚᱸ ᱟᱭᱢᱟ ᱜᱟᱱ ᱠᱟᱹᱢᱤ ᱠᱟᱹᱥᱱᱤ ᱠᱚ ᱢᱮᱱᱟᱜ ᱠᱷᱟᱹᱛᱤᱨ ᱟᱫᱚ ᱵᱟᱹᱭ ᱵᱟᱹᱭᱛᱮ ᱨᱟᱹᱥᱠᱟᱹ ᱠᱚᱦᱚᱸ ᱠᱚ ᱪᱟᱵᱟᱜ ᱠᱟᱱ ᱛᱟᱵᱚᱱᱟ ᱥᱟᱶᱛᱮ ᱟᱵᱟᱨ ᱟᱵᱚᱣᱟᱜ ᱨᱟᱹᱥᱠᱟᱹ ᱥᱟᱶ ᱥᱟᱶᱛᱮ ᱮᱴᱟᱜ ᱦᱚᱲᱟᱜ ᱨᱟᱹᱥᱠᱟᱹ ᱦᱚᱸᱵᱚᱱ ᱨᱟᱹᱥᱠᱟᱹ ᱮᱫᱟ
ᱦᱮᱸ ᱦᱳᱭ ᱚᱱᱟ ᱜᱮ ᱱᱮᱛᱟᱨ ᱫᱚ ᱢᱟᱲᱟᱝ ᱚᱜ ᱠᱟᱱᱟ
ᱦᱮᱸ ᱞᱟᱹᱭ ᱜᱟᱱᱚᱼᱟ ᱟᱵᱚᱣᱟᱜ ᱱᱤᱡᱮᱨᱟᱜ ᱡᱟᱦᱟᱸ ᱞᱟᱠᱪᱟᱨ ᱨᱮ ᱡᱟᱦᱟᱸ ᱨᱟᱹᱥᱠᱟᱹ ᱵᱚᱸᱜᱟ ᱵᱩᱨᱩ ᱠᱷᱚᱱ ᱮᱦᱚᱵ ᱠᱟᱛᱮᱫ ᱡᱟᱦᱟᱱ ᱱᱟᱯᱟᱭ ᱱᱟᱯᱟᱭ ᱠᱟᱹᱢᱤ ᱦᱚᱨᱟ ᱢᱮᱱᱟᱜ ᱛᱟᱵᱚᱱᱟ ᱚᱱᱟᱠᱟᱜᱮ ᱵᱚᱨᱚᱝ ᱵᱟᱹᱭ ᱵᱟᱹᱭᱛᱮ ᱠᱚᱢ ᱪᱟᱵᱟᱜ ᱠᱟᱱᱟ
ᱦᱮᱸ ᱠᱚᱢ ᱪᱟᱵᱟᱜ ᱠᱟᱱ ᱜᱮᱭᱟ ᱱᱮᱛᱟᱨ ᱫᱚ ᱮᱱᱮᱡ ᱥᱮᱨᱮᱧ ᱠᱚᱦᱚᱸ ᱠᱚᱢ ᱟᱠᱟᱱ ᱜᱮᱭᱟ ᱱᱮᱛᱟᱨ ᱢᱟ
ᱦᱮᱸ ᱱᱮᱛᱟᱨ ᱫᱚ ᱯᱨᱟᱭ ᱜᱮ ᱧᱮᱞᱚᱜ ᱠᱟᱱᱟ ᱵᱟᱦᱟ ᱨᱮ ᱛᱟᱢ ᱥᱚᱨᱦᱟᱭ ᱨᱮ ᱛᱟᱢ ᱟᱨ ᱵᱟᱯᱞᱟ ᱨᱮ ᱛᱟᱢ ᱴᱟᱢᱟᱠ ᱫᱚ ᱮᱠᱟᱞ ᱜᱮ ᱪᱟᱵᱟᱜ ᱠᱟᱱᱟ ᱢᱟᱹᱭᱤᱠ ᱜᱮᱵᱚᱱ ᱞᱟᱦᱟᱨᱮᱵᱚᱱ ᱟᱹᱜᱩᱭᱮᱫᱟ ᱠᱟᱨᱚᱱ ᱠᱤᱪᱷᱩ ᱠᱤᱪᱷᱩ ᱟᱛᱩ ᱨᱮ ᱦᱚᱸ ᱴᱟᱢᱟᱠ ᱫᱚᱠᱚ ᱨᱩᱭᱮᱫ ᱠᱟᱱ ᱜᱮᱭᱟ ᱠᱤᱪᱷᱩ ᱠᱤᱪᱷᱩ ᱠᱚ ᱵᱟᱧᱪᱟᱣ ᱫᱚᱦᱚᱭᱫᱟ ᱥᱟᱶᱛᱮ ᱵᱟᱹᱲᱛᱤ ᱢᱟᱭᱤᱠ ᱜᱮ ᱧᱮᱞ ᱧᱟᱢᱚᱜ ᱠᱟᱱᱟ
ᱦᱳᱭ ᱚᱱᱟᱜᱮ ᱧᱮᱞ ᱧᱟᱢᱚᱜ ᱠᱟᱱᱟ ᱟᱫᱚ ᱨᱟᱥᱤᱵᱟᱹᱥᱤ ᱟᱛᱩ ᱨᱮᱢᱟ ᱚᱱᱠᱟ ᱱᱤᱛᱚᱜ ᱫᱚ ᱛᱩᱢᱫᱟᱜ ᱴᱟᱢᱟᱠ ᱦᱚᱸ ᱧᱮᱞ ᱧᱟᱢᱚᱜ ᱠᱟᱱ ᱜᱮᱭᱟ ᱚᱱᱟ ᱠᱚᱨᱮ ᱟᱛᱩ ᱫᱚ ᱡᱟᱦᱟᱸ ᱚᱱᱟ ᱠᱚᱨᱮ ᱫᱚ ᱯᱩᱨᱟᱹᱯᱩᱨᱤ ᱫᱚ ᱵᱟᱝ ᱠᱚ ᱪᱟᱵᱟ ᱩᱛᱟᱹᱨ ᱠᱟᱫᱟ ᱡᱮᱢᱚᱱ ᱟᱞᱮᱴᱷᱮᱡ ᱫᱚ ᱚᱱᱟ ᱠᱚ ᱫᱚ ᱛᱩᱢᱫᱟᱹᱜ ᱴᱟᱢᱟᱠ ᱫᱚ ᱮᱠᱟᱞᱜᱮ ᱟᱹᱣᱨᱤ ᱪᱟᱵᱟᱜ ᱜᱮᱭᱟ ᱱᱤᱛᱚᱜ ᱦᱚᱸ ᱵᱟᱦᱟ ᱨᱮ ᱞᱟᱹᱭᱢᱮ ᱥᱚᱨᱦᱟᱭ ᱨᱮ ᱠᱟᱨᱟᱢ ᱨᱮ ᱛᱩᱢᱫᱟᱹᱜ ᱴᱟᱢᱟᱠ ᱪᱷᱟᱲᱟ ᱜᱮ ᱵᱟᱝ ᱦᱩᱭᱩᱜ ᱠᱟᱱᱟ ᱵᱟᱯᱞᱟ ᱨᱮ ᱥᱚᱵᱽ ᱥᱚᱢᱚᱭ ᱜᱮ ᱚᱱᱟᱜᱮ ᱵᱮᱵᱚᱦᱟᱨ ᱦᱩᱭᱩᱜ ᱠᱟᱱᱟ ᱟᱯᱟᱛᱚᱛᱚ ᱱᱤᱛᱚᱜ ᱫᱚ ᱢᱟᱱᱮ ᱦᱟᱱᱮ ᱢᱟᱭᱤᱠ ᱵᱚᱠᱥᱚ ᱟᱫᱚᱢ ᱟᱫᱚᱢ ᱡᱟᱭᱜᱟ ᱨᱮᱫᱚ ᱵᱟᱦᱟ ᱯᱚᱨᱚᱵᱽ ᱨᱮᱦᱚᱸ ᱢᱟᱭᱤᱠ ᱵᱚᱠᱥᱚ ᱠᱚ ᱟᱹᱜᱩᱭᱮᱫᱟ ᱥᱮ ᱯᱷᱟᱱᱥᱮᱱ ᱠᱚ ᱫᱚᱦᱚᱭᱮᱫᱟ ᱚᱱᱟ ᱧᱩᱛᱩᱢ ᱨᱮ ᱚᱱᱟ ᱠᱚᱫᱚ ᱱᱟᱦᱟᱜ ᱟᱞᱮ ᱴᱷᱮᱡ ᱫᱚ ᱵᱟᱝ ᱦᱩᱭ ᱵᱟᱲᱟ ᱠᱟᱱᱟ ᱟᱨᱠᱤ ᱡᱟᱦᱟᱸ ᱟᱸᱡᱚᱢ ᱵᱟᱲᱟ ᱟᱠᱟᱱᱟ ᱚᱸ
ᱟᱞᱮ ᱥᱮᱫ ᱠᱷᱚᱱ ᱚᱱᱠᱮ ᱴᱟᱢᱟᱠ ᱛᱩᱢᱫ ᱫᱤᱭᱮ ᱢᱮᱱᱟᱜ ᱜᱮᱭᱟ ᱱᱤᱛ ᱫᱷᱟᱹᱵᱤᱡ ᱫᱚ ᱢᱟᱭᱤᱠ ᱫᱚ ᱮᱠᱷᱚᱱᱳ ᱟᱹᱣᱨᱤ ᱞᱮ ᱟᱹᱜᱩᱭᱟ
ᱦᱳᱭ ᱦᱳᱭ
ᱚᱱᱟ ᱛᱮᱜᱮ ᱨᱟᱹᱥᱠᱟᱹ ᱛᱮᱞᱮ ᱤᱫᱤᱭᱮᱫᱟ ᱟᱫᱚ ᱦᱟᱸᱜ ᱠᱷᱟᱱ ᱞᱟᱹᱭ ᱵᱟᱝ ᱜᱟᱱᱚᱜ ᱠᱟᱱᱟ ᱟᱞᱮ ᱠᱷᱚᱱ ᱦᱩᱰᱤᱧ ᱡᱟᱦᱟᱸᱭ ᱵᱟᱹᱵᱩ ᱥᱮ ᱢᱟᱹᱭ ᱛᱟᱠᱚ ᱢᱮᱱᱟᱜ ᱠᱚᱣᱟ ᱩᱱᱠᱩ ᱫᱚ ᱦᱟᱸᱜ ᱠᱷᱟᱱ ᱱᱚᱣᱟᱴᱟᱜ ᱠᱚ ᱥᱟᱯ ᱫᱚᱦᱚᱭᱟ ᱥᱮ ᱵᱟᱠᱚ ᱥᱟᱯ ᱫᱚᱦᱚᱭᱟ ᱱᱚᱣᱟ ᱫᱚ ᱵᱷᱠᱛᱚ ᱜᱮ ᱞᱟᱹᱭᱟᱭ ᱚᱱᱟ ᱫᱚ ᱛᱟᱭᱚᱢ ᱫᱟᱨᱟᱢ ᱜᱮ ᱵᱟᱲᱟᱭ ᱧᱟᱢᱚᱜᱼᱟ ᱾
ᱦᱮᱸ
ᱟᱞᱟᱝᱟᱜ ᱚᱠᱛᱚ ᱠᱚᱦᱚᱸ ᱢᱟ ᱱᱚᱜᱚᱭ ᱪᱟᱵᱟ ᱭᱮᱱ ᱛᱟᱞᱟᱝᱟ ᱾
ᱦᱳᱭ ᱦᱮᱸ ᱛᱚ ᱟᱵᱟᱨ ᱜᱟᱞᱢᱟᱨᱟᱣ ᱦᱩᱭᱩᱜᱼᱟ ᱴᱷᱤᱠ ᱟᱪᱷᱮ ᱦᱮᱸ ᱾
ᱴᱷᱤᱠ ᱜᱮᱭᱟ ᱛᱟᱦᱚᱞᱮ ᱾
ᱦᱚᱭ ᱢᱟ